ᱦᱮᱞᱳ
ᱡᱚᱦᱟᱸᱨ ᱜᱮ
ᱡᱚᱦᱟᱸᱨ ᱜᱮ
ᱪ ᱢᱮᱱ ᱪᱟᱭ
ᱪᱮᱫ ᱵᱟᱝ ᱚᱲᱟᱜ ᱠᱚ ᱨᱮ ᱜᱮ ᱮᱠᱷᱚᱱ ᱫᱚ
ᱟᱜ ᱠᱚ ᱜᱤᱫᱤᱡ ᱠᱚᱫᱚ ᱦᱩᱭᱩᱜ ᱟᱞᱤᱧ ᱦᱚᱸ ᱱᱚᱜᱼᱚᱭ ᱵᱟᱭᱨᱮ ᱨᱮ ᱵᱮᱥ ᱪᱮᱫ ᱠᱚᱯᱮ ᱩᱛᱩ ᱞᱮᱫᱟ?
ᱞᱟᱹᱭ ᱫᱟᱞᱤᱧ ᱡᱮ ᱥᱟᱭᱤᱰ ᱧᱚᱜ ᱪᱟᱞᱟᱜ ᱵᱤᱱ ᱫᱚᱢᱮ ᱨᱚᱲ ᱠᱚ ᱟᱸᱡᱚᱢᱚᱜ ᱠᱟᱱᱟ ᱾
ᱨᱚᱲ ᱥᱟᱭᱤᱰ ᱨᱮᱜᱮ ᱛᱚ ᱢᱮᱱᱟᱜ ᱞᱤᱧᱟ ᱱᱮᱮᱴᱣᱟᱨᱠ ᱦᱚᱭᱛᱳ ᱛᱤᱱ ᱜᱷᱚᱱᱴᱟ ᱦᱩᱭ, ᱱᱤᱛᱳᱜ ᱴᱷᱤᱠ ᱜᱮᱭᱟ?
ᱦᱩᱸ ᱦᱩᱸ ᱱᱤᱛᱚᱜ ᱫᱚ ᱴᱷᱤᱠ ᱜᱮᱭᱟ᱾
ᱱᱟ
ᱦᱮᱸ ᱦᱮᱞᱳ
ᱦᱮᱞᱳ
ᱦᱮᱸ ᱵᱟᱼᱵᱟᱵᱤᱱ ᱟᱸᱡᱚᱢᱮᱫ ᱛᱮ
ᱱᱟᱥᱤᱱᱟᱜ ᱠᱟᱴᱟ ᱠᱟᱴᱟ ᱫᱷᱟᱨᱟ ᱨᱚᱲ ᱟᱲᱟᱝ ᱟᱸᱡᱚᱢᱚᱜ ᱠᱟᱱ ᱛᱟᱵᱤᱱ
ᱟᱪᱪᱷᱟ ᱱᱤᱛᱳᱜ ᱱᱤᱛᱚᱜ ᱴᱷᱤᱠ ᱜᱮᱭᱟ ᱥᱮ ᱵᱟᱝ?
ᱴᱷᱤᱠ ᱜᱮᱭᱟ
ᱟᱪᱪᱷᱟ
ᱦᱮᱞᱳ ᱴᱷᱤᱠ ᱜᱮᱭᱟ ᱴᱷᱤᱠ ᱜᱮ
ᱦᱮᱸ ᱛᱟᱯᱚᱨᱮ ᱫᱟᱜ ᱵᱟᱲᱟ ᱪᱮᱫ ᱞᱮᱠᱟ ᱫᱟᱜ ᱵᱟᱲᱟᱭ ᱫᱟ?
ᱫᱟᱜ ᱵᱟᱲᱟᱭᱮᱫ ᱜᱮᱭᱟᱭ ᱟᱞᱮᱥᱮᱫ ᱫᱚ ᱟᱯᱮᱥᱮᱫ ᱜᱮ ᱪᱮᱫ ᱞᱮᱠᱟ?
ᱟᱪᱪᱷᱟ
ᱛᱤᱦᱤᱧᱮ ᱫᱟᱜ ᱞᱮᱫᱟ ᱟᱯᱮ ᱥᱮᱫ?
ᱦᱮ ᱟᱨ ᱛᱟᱦᱚᱞᱮ ᱨᱚᱦᱚᱭ ᱠᱚᱫᱚ ᱛᱤᱱᱟᱹᱜ ᱥᱟᱺᱜᱤᱧ?
ᱨᱚᱦᱚᱭ ᱠᱚᱫᱚ ᱥᱟᱺᱜᱤᱧ ᱫᱚ ᱥᱟᱺᱜᱤᱧ ᱫᱷᱟᱨᱟ ᱜᱮᱭᱟ ᱱᱤᱛᱚᱜ ᱫᱚ᱾ ᱢᱟᱱᱮ ᱥᱮᱭᱨᱚᱠᱚᱢ ᱫᱚ ᱩᱠᱩᱨ ᱵᱟᱭ ᱫᱟᱜ ᱠᱟᱫᱟ ᱾
ᱚ ᱟᱪᱪᱷᱟ ᱟᱪᱪᱷᱟ
ᱟᱨ ᱟᱯᱮ ᱥᱮᱫ ᱜᱮ ᱛᱤᱱᱟᱹᱜ ᱥᱟᱺᱜᱤᱧ?
ᱟᱞᱮ ᱥᱮᱱ ᱫᱚ ᱱᱚᱜᱼᱚᱭ ᱨᱚᱦᱚᱭ ᱵᱟᱲᱟ ᱟᱨᱠᱤ ᱟᱨᱟᱢᱵᱷᱚᱜ ᱞᱟᱹᱜᱤᱫ ᱟᱫᱚ ᱚᱱᱟ ᱠᱚ ᱱᱤᱭᱮ ᱜᱮ ᱟᱨᱠᱤ ᱛᱳᱨ ᱡᱳᱨ ᱪᱟᱞᱟᱜ ᱠᱟᱱᱟ
ᱵᱮᱥ ᱜᱮ ᱟᱨ ᱦᱩᱞ ᱫᱤᱵᱚᱥ ᱫᱚ ᱪᱮᱫ ᱞᱮᱠᱟ ᱛᱟᱵ ᱮᱱᱟ?
ᱩ ᱵᱷᱟᱜᱮ ᱦᱩᱞ ᱫᱤᱵᱚᱥ ᱛᱟᱵ ᱮᱱᱟ ᱢᱟᱱᱮ ᱯᱟᱨᱚᱢ ᱱᱟ ᱾
ᱚᱱᱟ ᱟᱞᱮ ᱥᱮᱫ ᱦᱚᱸ ᱱᱚᱜᱼᱚᱭ ᱛᱟᱵ ᱱᱟ ᱢᱟᱱᱮ ᱛᱟᱵ ᱮᱱ ᱜᱮᱭᱟ ᱵᱷᱟᱹᱜᱤ ᱞᱮᱠᱟ ᱜᱮ ᱟᱫᱚ ᱥᱮᱨᱚᱠᱚᱢ ᱡᱟᱹᱥᱛᱤ ᱫᱚ ᱦᱚᱲ ᱫᱚ ᱵᱟᱠᱚ ᱦᱩᱭ ᱞᱮᱱᱟ ᱱᱚᱣᱟ ᱪᱷᱚᱴ ᱫᱚ
ᱚᱸᱻ
ᱠᱷᱟᱹᱞᱤ ᱱᱚᱜᱼᱚᱭ ᱢᱟᱞᱞᱚ ᱫᱟᱱ ᱠᱚ ᱦᱩᱭᱱᱟ ᱵᱮᱥ ᱚᱱᱟ ᱠᱚᱜᱤ ᱨᱮᱞᱤ ᱠᱚᱞᱮ ᱩᱰᱩᱝ ᱱᱟ
ᱚᱻ
ᱟᱯᱮ ᱥᱮᱫ ᱫᱚ ᱨᱮᱞᱤ ᱠᱚᱠᱚ ᱩᱰᱩᱝ ᱞᱮᱱᱟ ᱥᱮ ᱵᱟᱝ?
ᱦᱮᱸ ᱨᱟᱞᱤ ᱠᱚᱫᱚ ᱠᱚ ᱚᱰᱳᱠ ᱞᱮᱱ ᱠᱤᱪᱷᱩ ᱢᱟᱱᱮ ᱚᱱᱠᱟ ᱢᱟᱨᱟᱝ ᱠᱚᱨᱮ ᱫᱚ ᱵᱟᱝ ᱟᱨᱠᱤ ᱪᱷᱳᱴᱳ ᱠᱚᱨᱮ ᱫᱚᱢᱮ ᱢᱟᱲᱟᱝ ᱫᱚ ᱵᱟᱝ ᱦᱳᱭ ᱦᱳᱭ
ᱦᱮᱸ ᱟᱫᱚ ᱡᱟᱦᱟᱸ ᱞᱮᱠᱟᱜᱮ ᱩᱰᱩᱝ ᱞᱮᱱᱠᱷᱟᱱ ᱛᱚ ᱩᱱᱫᱤᱱ ᱫᱚ ᱩᱰᱩᱝ ᱜᱤ ᱦᱩᱭᱩᱜᱼᱟ ᱛᱚ ᱩᱱᱫᱤᱱ ᱫᱚ ᱟᱵᱚᱣᱟᱜ ᱫᱚ ᱞᱟᱹᱴᱷᱩ ᱢᱟᱨᱟᱝ ᱫᱤᱱ ᱠᱟᱱᱟ ᱦᱮᱸᱥᱮ
ᱦᱩᱸ ᱦᱩᱸ ᱦᱩᱸ
ᱢᱟᱨᱟᱝ ᱫᱤᱱ ᱠᱟᱱ ᱛᱟᱵᱚᱱᱟ ᱡᱮᱦᱮᱛᱩ ᱩᱰᱩᱩᱜ ᱜᱮ ᱞᱟᱜᱟᱣ ᱟᱵᱚᱱᱟ ᱾
ᱩᱱᱫᱤᱱ ᱱᱝᱠᱤᱱ ᱵᱟᱹᱠᱤᱱ ᱩᱰᱩᱠ ᱞᱮᱱᱠᱷᱟᱡ ᱟᱵᱚ ᱫᱚ ᱚᱛ ᱦᱟᱥᱟ ᱫᱚ ᱵᱟᱵᱚᱱ ᱞᱮᱵᱮᱫ ᱠᱮᱭᱟ ᱱᱤᱛᱜ
ᱦᱩᱸ ᱦᱩᱸ ᱦᱩᱸ ᱟᱨ ᱩᱱᱟᱹᱜ ᱵᱷᱟᱜᱤ ᱦᱚᱸ ᱵᱟᱵᱚᱱ ᱛᱟᱦᱮᱸ ᱠᱚᱜ ᱠᱮᱭᱟ ᱾ ᱱᱤᱛᱚᱜ ᱡᱟᱦᱟᱸ ᱞᱮᱠᱟ ᱢᱮᱱᱟᱜᱼᱟ ᱢᱚᱱᱟ ᱟᱹᱰᱤ ᱟᱹᱰᱤ ᱱᱟᱯᱟᱭ ᱛᱮᱜᱮ ᱦᱮᱱᱟᱜ ᱟᱠᱟᱫ ᱵᱚᱱᱟ ᱾
ᱦᱮᱸ
ᱟᱨ ᱛᱟᱨᱯᱚᱨᱮ ᱟᱨ
ᱟᱪᱪᱷᱟ ᱚᱱᱛᱮ ᱥᱚᱨᱦᱟᱭᱚᱜ ᱜᱮᱭᱟᱯᱮ ᱛᱚ?
ᱥᱚᱨᱦᱟᱭ ᱦᱮᱸ ᱥᱚᱨᱦᱟᱭᱚᱜ ᱜᱮᱭᱟ ᱞᱮ ᱾
ᱟᱪᱪᱷᱟ ᱛᱤᱹ ᱫᱤᱱ ᱯᱮ ᱥᱚᱨᱦᱟᱭᱚᱜᱟ?
ᱱᱤᱝᱠᱟ ᱢᱤᱫ ᱥᱚᱯᱛᱟᱦᱚ ᱜᱮ ᱾ ᱢᱟᱱᱮ ᱥᱟᱛ ᱫᱤᱱ
ᱟᱪᱪᱷᱟ ᱟᱪᱪᱷᱟ ᱟᱫᱚ ᱪᱮᱫᱞᱮᱠᱟ ᱦᱩᱭᱩᱜ ᱛᱟᱯᱮ ᱜᱮᱭᱟ ᱥᱟᱛᱫᱤᱱ ᱫᱚ ᱪᱮᱫ ᱪᱮᱫ ᱠᱚ ᱦᱩᱭᱩᱜ-ᱟ?
ᱵᱮᱥᱤ ᱫᱚ ᱪᱮᱫᱜ ᱵᱟᱝ ᱦᱩᱭᱩᱜᱼᱟ ᱠᱷᱟᱹᱞᱤ ᱡᱚᱢ ᱫᱤᱱ ᱵᱚᱸᱜᱟ ᱟᱵᱚᱱ ᱛᱩᱱ ᱫᱤᱱ ᱜᱤ ᱠᱷᱟᱞᱞᱤ ᱵᱚᱸᱜᱟ ᱠᱚ ᱦᱩᱭᱩᱜ-ᱟ
ᱥᱟᱭᱤᱴ ᱨᱮ ᱫᱚᱢᱮ ᱨᱚᱲ ᱟᱸᱡᱚᱢᱚᱜ ᱠᱟᱱᱟ ᱦᱮᱞᱳ ᱫᱚᱢᱮ ᱥᱟᱭᱤᱴ ᱨᱮ ᱨᱚᱲ ᱟᱸᱡᱚᱢᱚᱜ ᱠᱟᱱᱟ ᱾
ᱱᱤᱛᱳᱜ ᱟᱧᱡᱚᱢᱚᱜ ᱠᱟᱱᱟ?
ᱵᱟᱝ ᱵᱟᱝ ᱱᱤᱛᱚᱜ ᱫᱚ ᱵᱟᱝ ᱟᱧᱡᱚᱢᱚᱜ ᱠᱟᱱᱟ ᱾
ᱟᱨ ᱠᱟᱹᱴᱤᱡ ᱥᱟᱦᱟ ᱧᱚᱜ ᱨᱮᱵᱤᱱ ᱪᱟᱞᱟᱣ ᱞᱮᱱᱠᱷᱟᱱ ᱵᱷᱟᱜᱤᱜᱼᱟ ᱾
ᱦᱤᱛᱳ ᱴᱷᱤᱠ ᱜᱮᱭᱟ
ᱦᱮᱸ ᱦᱤᱛᱳᱜ ᱫᱚ ᱴᱷᱤᱠ ᱜᱮᱭᱟ ᱞᱟᱹᱭ ᱵᱤᱱ ᱾
ᱞᱟᱹᱭᱮᱫ ᱛᱟᱦᱮᱱᱟᱞᱤᱧ ᱡᱮ ᱡᱚᱱᱫᱤᱱ ᱵᱚᱱ ᱵᱚᱸᱜᱟᱜ ᱛᱟᱦᱮᱱᱟ ᱾
ᱦᱮᱸ
ᱛᱩᱱᱫᱤᱱ ᱠᱷᱟᱞᱤ ᱵᱚᱸᱜᱟ ᱦᱩᱭᱮᱱᱜᱤ ᱢᱟᱱᱮ ᱛᱟᱯᱚᱨ ᱤᱭᱟᱹ ᱮᱱᱮᱡ ᱥᱮᱨᱮᱧ ᱠᱚ ᱵᱟᱥ ᱚᱱᱟ ᱠᱚᱜᱮ ᱟᱯᱮ ᱥᱮᱫ ᱫᱚ ᱪᱮᱫᱠᱟ ᱦᱩᱭᱩᱜᱼᱟ ᱠᱚ? ᱠᱚᱫᱚ ᱦᱩᱭᱩᱜ ᱥᱮ ᱵᱟᱝ ᱚᱱᱛᱮ ᱱᱚᱛᱮ ᱫᱚ ᱥᱟᱠᱨᱟᱛ ᱠᱚᱫᱚ ᱵᱟᱯᱮ ᱢᱟᱱᱟᱣ
ᱟᱪᱪᱷᱟ ᱦᱮᱸ ᱱᱚᱛᱮ ᱫᱚ ᱦᱮᱸ ᱠᱷᱩᱱᱴᱟᱹᱣ ᱠᱚᱫᱚ ᱦᱩᱭᱩᱜᱼᱟ ᱟᱞᱮᱥᱱ ᱫᱚ ᱾ ᱠᱦᱩᱱᱴᱟᱹᱣ ᱠᱚᱫᱚ ᱵᱷᱟᱜᱮ ᱜᱮ ᱦᱩᱭᱩᱜᱼᱟ ᱦᱳᱭ ᱠᱷᱩᱱᱴᱟᱹᱣ ᱦᱩᱭᱩᱜᱼᱟ ᱛᱟᱯᱚᱨᱮ ᱮᱱᱮᱡ ᱠᱚᱦᱚᱸ ᱵᱷᱟᱜᱤ ᱜᱮᱠᱚ ᱮᱱᱮᱡᱟ ᱟᱨᱠᱤ ᱾ ᱠᱤ ᱮᱱᱮᱡ ᱥᱮᱨᱮᱧ ᱟᱵᱚᱣᱟᱜ ᱟᱨᱠᱤ ᱡᱟᱦᱟᱸ ᱟᱵᱚᱣᱟᱜ ᱞᱟᱭ ᱞᱟᱠᱪᱟᱨ
ᱦᱮᱸ
ᱡᱟᱦᱟᱸ ᱠᱚᱫᱚᱢ ᱢᱮᱱᱟ ᱵᱷᱟᱜᱮ ᱜᱮ ᱦᱩᱭᱩᱜ ᱜᱮᱭᱟ
ᱦᱩᱸ ᱱᱚᱛᱮ ᱫᱚ ᱵᱟᱝ ᱦᱩᱭᱩᱜ-ᱟ ᱱᱚᱛᱮ ᱫᱚ ᱢᱟᱱᱮ ᱫᱤᱠᱩ ᱢᱮᱥᱟᱞ ᱚᱲᱟᱜ ᱠᱚ ᱢᱟᱱᱮ ᱟᱵᱚ ᱥᱟᱱᱛᱟᱞ ᱠᱚᱫᱚ ᱵᱮᱥᱤ ᱫᱚ ᱵᱟᱹᱪᱩᱜ ᱵᱚᱱᱟ ᱛᱚ ᱟᱫᱚ ᱦᱮ ᱚᱱᱟ ᱦᱚᱛᱮᱡ ᱛᱮ ᱥᱮᱨᱚᱠᱚᱢ ᱫᱚ ᱵᱟᱝ ᱦᱩᱭᱩᱜ-ᱟ ᱠᱷᱟᱹᱞᱤ ᱵᱚᱸᱜᱟ ᱵᱟᱲᱟ ᱠᱚᱜᱮ ᱦᱩᱭᱩᱜ-ᱟ᱾
ᱚ ᱦᱚᱸ ᱟᱪᱪᱷᱟ ᱟᱨ ᱛᱟᱦᱚᱞᱮ ᱦᱚᱜ-ᱚᱭ ᱡᱮᱢᱚᱱ ᱟᱵᱚᱣᱟᱜ ᱢᱟᱜᱽ ᱥᱤ ᱢᱮᱱᱟᱜ ᱛᱟᱵᱚᱱᱟ ᱥᱮ ᱚᱱᱟ ᱢᱟᱜᱽ ᱥᱤᱢ ᱠᱚ ᱡᱚᱢ ᱠᱚ ᱦᱩᱭᱩᱜ ᱜᱮᱭᱟ ᱥᱮ ᱵᱟᱝ
ᱦᱮᱸ ᱦᱮᱸ ᱦᱩᱭᱩᱜ ᱜᱮᱭᱟ
ᱪᱮᱫ ᱞᱮᱠᱟ ᱵᱷᱟᱵᱽ ᱛᱮᱯᱮ ᱢᱟᱱᱟᱣᱟ ᱢᱟᱱᱮ ᱪᱮᱫ ᱞᱮᱠᱟ ᱵᱷᱟᱵᱽ ᱛᱮ ᱚᱱᱛᱮ ᱫᱚᱯᱮ ᱢᱟᱱᱟᱣ ᱜᱮᱭᱟ?
ᱢᱟᱱᱟᱣ ᱪᱤᱫ ᱞᱮᱠᱟ ᱵᱚᱱ ᱢᱟᱱᱟᱣ ᱛᱟᱦᱮᱱᱟ ᱚᱱᱠᱟ ᱜᱤ ᱢᱟᱱᱟᱣ ᱵᱚᱸᱜᱟ ᱵᱩᱨᱩ ᱠᱚᱜᱤ ᱦᱩᱭᱩᱜᱼᱟ ᱛᱟᱯᱚᱨᱮ ᱡᱚᱢ ᱯᱤᱴᱷᱟᱹ ᱠᱩ
ᱟᱪᱪᱷᱟ ᱟᱯᱮ ᱥᱮᱱ ᱫᱚ ᱢᱟᱜᱽ ᱥᱤᱢ ᱨᱮᱦᱚᱸ ᱯᱮ ᱯᱤᱴᱷᱟᱹᱭ ᱜᱮᱭᱟ
ᱯᱤᱴᱷᱟᱹ ᱢᱟᱱᱮ ᱵᱚᱞᱛᱮ ᱟᱫᱚ ᱯᱤᱴᱷᱟᱹ ᱯᱤᱴᱷᱟᱹ ᱫᱚ ᱯᱤᱴᱷᱟᱹᱭ ᱛᱟᱦᱮᱱ ᱜᱮᱭᱟ ᱠᱩ ᱟᱨ ᱩᱛᱩᱢ ᱛᱚᱠᱷᱚᱱ ᱫᱚ ᱵᱟᱠᱚ ᱯᱤᱴᱷᱟᱹᱭ ᱮᱫ ᱛᱟᱦᱮᱱᱟ ᱱᱚᱛᱮ ᱫᱚ ᱥᱮᱨᱚᱠᱚᱢ ᱫᱚ ᱩᱱᱟᱹᱜ ᱫᱚ ᱵᱟᱠᱚ ᱵᱟᱰᱟᱭᱟ᱾ ᱯᱤᱴᱷᱟᱹᱭ ᱛᱟᱦᱮᱱᱟ ᱠᱚ ᱥᱮ ᱵᱟᱝ ᱟᱫᱚ ᱩᱱᱫᱤᱱ ᱡᱟ ᱵᱚᱸᱜᱟᱜ ᱠᱟᱱᱟ ᱵᱚᱱ ᱢᱟᱱᱮ ᱯᱤᱴᱷᱟᱹᱭ
ᱚ ᱯᱤᱴᱷᱟᱹ ᱯᱤᱴᱷᱟᱹ ᱫᱚᱠᱚ ᱯᱤᱴᱷᱟᱹᱭ ᱜᱮᱭᱟ ᱟᱫᱚ ᱢᱟᱜᱽ ᱥᱤᱢ ᱟᱨᱠᱤ ᱢᱟᱜᱽ ᱥᱤᱢ ᱫᱚ ᱢᱟᱜᱽ ᱵᱚᱸᱜᱟ ᱠᱚ ᱡᱚᱢ ᱠᱚᱣᱟ᱾ ᱟᱞᱮ ᱥᱮᱱ ᱫᱚ ᱢᱟᱱᱮ ᱥᱟᱱᱟᱢ ᱛᱩ ᱦᱚᱲ ᱢᱤᱞᱮ ᱟᱨᱠᱤ ᱚᱱᱠᱟ ᱮ ᱮᱜ ᱥᱟᱱᱟᱢᱟᱜ ᱥᱟᱱᱟᱢ ᱚᱲᱟᱜ ᱚᱲᱟᱜ ᱟᱨᱠᱤ ᱚᱱᱠᱟ ᱢᱤᱫᱴᱮᱱ ᱜᱟᱹᱛ ᱛᱮ ᱥᱤᱢ ᱠᱚ ᱥᱟᱵ ᱟᱹᱜᱩ ᱠᱚᱣᱟ
ᱪᱷᱳᱴᱳ ᱢᱟᱱᱮ ᱫᱚ ᱪᱷᱳᱴᱳ ᱪᱷᱳᱴᱳ ᱠᱚ ᱛᱟᱯᱚᱨᱮ ᱛᱟᱯᱚᱨᱮ ᱢᱟᱜᱽ ᱥᱤᱢ ᱫᱚ ᱟᱨᱠᱤ ᱡᱟᱦᱮᱨ ᱪᱟᱞᱟᱣ ᱠᱟᱛᱮᱜ ᱛᱟᱯᱚᱨᱮ ᱚᱸᱰᱮ
ᱳ ᱳ ᱦᱮᱸ ᱦᱮᱸ ᱤᱭᱟᱹᱨᱮ ᱴᱟᱺᱰᱤ ᱠᱚᱨᱮ ᱵᱟᱝ ᱜᱚᱰ ᱴᱟᱺᱰᱤ ᱨᱮ ᱦᱩᱸ ᱦᱩᱸ ᱩᱱ ᱫᱤᱱ ᱫᱚ ᱠᱩ ᱯᱤᱷᱟᱹᱭᱟ ᱛᱚ ᱩᱱ ᱫᱤᱱ ᱢᱟᱱᱮ ᱤᱭᱟᱹᱣ ᱠᱟᱱᱟ ᱢᱟᱱᱮ ᱮᱦᱚᱵ ᱫᱤᱱ
ᱩᱸᱜ ᱛᱟᱯᱚᱨᱮ ᱮᱦ ᱦᱮᱸ ᱦᱮᱸ
ᱦᱮᱸᱜ ᱛᱟᱯᱚᱨᱮ ᱟᱫᱚ ᱢᱟᱱᱮ ᱡᱟᱦᱮᱨ ᱨᱮᱠᱚ ᱯᱩᱡᱟᱹᱭ ᱛᱟᱞᱮ ᱜᱮᱭᱟ ᱚᱱᱠᱟ ᱮᱸᱜ ᱢᱟᱱᱮ ᱥᱤᱢ ᱵᱮᱨᱮᱫ ᱛᱟᱯᱚᱨᱮ ᱟᱫᱚ ᱠᱩ ᱛᱩᱲᱤᱭᱟ ᱚᱱᱟ ᱥᱚᱲᱮ ᱜᱮ ᱟᱫᱚ ᱥᱟᱱᱟᱢ ᱟᱛᱩ ᱨᱮᱱ ᱦᱚᱲ ᱠᱚ ᱡᱚᱢ ᱜᱮᱭᱟ᱾
ᱦᱮᱸ ᱥᱟᱱᱟᱢ ᱠᱚᱜᱤ ᱢᱟᱱᱮ ᱤᱭᱟᱹ ᱠᱚᱦᱚᱸ ᱢᱟᱱᱮ ᱠᱷᱟᱹᱞᱤ ᱠᱚᱲᱟ ᱠᱩᱠᱩ ᱥᱮ ᱠᱩᱲᱤ ᱦᱚᱸ
ᱠᱩᱲᱤ ᱦᱚᱸᱠᱚ ᱡᱚᱢᱟ ᱟᱫᱚ ᱮᱸᱜ ᱡᱟᱦᱮᱨ ᱡᱟᱦᱮᱨ ᱠᱷᱚᱱᱟᱜ ᱢᱟᱱᱮ ᱚᱱᱟ ᱫᱚ ᱚᱲᱟᱜ ᱡᱩᱫᱤ ᱠᱚ ᱟᱹᱜᱩᱭᱟ ᱛᱟᱦᱚᱞᱮ ᱠᱩᱲᱤ ᱩᱢᱟᱝ ᱠᱩᱲᱤ ᱦᱚᱲ ᱦᱚᱠᱚ ᱡᱚᱢ ᱜᱮᱭᱟ
ᱟᱨ ᱮᱸᱜ ᱡᱩᱫᱤ ᱮᱜ ᱢᱟᱱᱮ ᱡᱟᱦᱮᱨ ᱨᱮᱛᱚ ᱟᱨ ᱠᱩᱲᱤ ᱫᱚ ᱵᱟᱢ ᱪᱟᱞᱟᱜᱼᱟ ᱚᱸᱰᱮ ᱫᱚ ᱠᱩᱲᱤ ᱠᱩᱲᱤ ᱠᱚᱱ ᱫᱚ ᱵᱟᱠᱚ ᱪᱟᱞᱟᱜᱼᱟ ᱟᱨᱠᱤ ᱟᱫᱚ ᱥᱟᱱᱟᱢ ᱢᱟᱱᱮ ᱟᱨᱠᱤ ᱠᱚᱲᱟ ᱦᱚᱯᱚᱱ ᱜᱮ ᱚᱸᱰᱮ ᱫᱚᱠᱚ ᱪᱟᱞᱟᱜ ᱜᱮᱭᱟ ᱟᱨᱠᱚ ᱪᱟᱞᱟᱜᱼᱟ ᱦᱳᱭᱛᱳ ᱜᱤᱫᱽᱨᱟᱹ ᱠᱚ ᱠᱟᱹᱴᱤᱡ ᱠᱟᱹᱴᱤᱡ ᱜᱤᱫᱽᱨᱟᱹ ᱡᱟᱦᱟᱸᱭ ᱠᱩᱲᱤ ᱜᱤᱫᱽᱨᱟᱹ ᱠᱚ ᱩᱱᱠᱩ ᱫᱚᱠᱚ ᱪᱟᱞᱟᱜᱼᱟ ᱦᱳᱭ ᱟᱫᱚ ᱡᱩᱫᱤ ᱚᱲᱟᱜ ᱠᱚ ᱟᱹᱜᱩᱭᱟ ᱛᱟᱦᱚᱞᱮ ᱠᱷᱟᱱ ᱡᱚᱢ ᱡᱚᱢ ᱜᱮᱭᱟ ᱠᱚ ᱟᱨᱠᱤ
ᱚ
ᱦᱳᱭ
ᱟᱨ ᱵᱟᱦᱟ ᱠᱚᱫᱚ ᱪᱮᱫ ᱞᱮᱠᱟ ᱠᱚ ᱢᱟᱱᱟᱣᱟ ᱛᱟᱦᱞᱮ
ᱦᱮᱸ ᱵᱟᱦᱟ ᱠᱚᱫᱚ ᱵᱷᱟᱜᱤ ᱜᱮ ᱢᱟᱱᱟᱣ ᱟᱠᱚ ᱮᱸ ᱩᱢ ᱩᱢ ᱦᱤᱞᱳᱜ ᱩᱢ ᱦᱤᱞᱳᱜ ᱦᱚᱸᱵᱷᱟᱜᱤ ᱜᱮᱠᱚ ᱦᱩᱭᱩᱜ ᱜᱮᱭᱟ‌᱾ ᱛᱟᱯᱚᱨᱮ ᱥᱟᱹᱨᱫᱤ ᱥᱟᱹᱨᱫᱤ ᱢᱟᱦᱟ ᱡᱟᱞᱮ ᱢᱟᱦᱟ᱾ ᱢᱟᱱᱮ ᱵᱷᱟᱜᱤ ᱦᱩᱭᱩᱜ ᱜᱮᱭᱟ ᱟᱨᱠᱤ ᱚᱱᱠᱟ ᱩᱢ ᱫᱤᱱ ᱦᱤᱞᱳᱜ ᱫᱚ ᱡᱮᱢᱚᱱ ᱩᱵ ᱯᱷᱟᱨᱪᱟᱜ ᱟᱠᱚ ᱛᱟᱯᱚᱨᱮ ᱡᱟᱦᱮᱨ ᱨᱮ ᱚᱸᱰᱮ ᱥᱟᱹᱲᱤᱢ ᱠᱚ ᱫᱟᱵᱟ᱾ ᱛᱟᱯᱚᱨᱮ ᱛᱟᱯᱚᱨᱮ ᱟᱭᱩᱵ ᱵᱮᱲᱟ ᱟᱭᱩᱵ ᱵᱮᱲᱟ ᱢᱟᱱᱮ ᱱᱟᱭᱠᱮ ᱚᱲᱟᱜ ᱠᱚ ᱪᱟᱞᱟᱜᱼᱟ ᱚᱸᱰᱮ ᱠᱚ ᱵᱚᱸᱜᱟ ᱠᱚ ᱢᱟᱱᱮ ᱧᱩᱢ ᱠᱚᱣᱟ ᱠᱚ ᱦᱤᱡᱩᱜ ᱟᱠᱚ ᱦᱮᱸ ᱞᱟᱹᱭ ᱵᱟᱲᱟᱭᱟᱠᱚ ᱡᱮ ᱫᱤᱥ ᱦᱩᱫᱤᱥ ᱠᱚ ᱮᱢᱚᱜᱼᱟ ᱛᱟᱨᱯᱚᱨᱮ ᱦᱮᱸ ᱚᱱᱟ ᱦᱩᱭ ᱠᱟᱛᱮᱜ ᱛᱟᱯᱚᱨᱮ ᱟᱯᱟᱱ ᱟᱹᱯᱤᱱ ᱚᱲᱟᱜ ᱠᱚ ᱪᱟᱞᱟᱜᱼᱟ ᱢᱟᱱᱮ ᱠᱤᱪᱷᱩ ᱮᱱᱮᱡ ᱵᱟᱲᱟ ᱵᱟᱦᱟ ᱨᱮᱫᱚ ᱚᱝᱠᱟ ᱛᱚ ᱵᱟᱝ ᱦᱩᱭᱩᱜᱼᱟ ᱟᱞᱮ ᱴᱷᱮᱱ ᱫᱚ ᱢᱟᱱᱮ ᱢᱟᱜ ᱢᱚᱬᱮ ᱨᱮ ᱦᱳᱭ ᱟᱫᱚ ᱛᱟᱨᱯᱚᱨᱮ ᱚᱲᱟᱜ ᱠᱚ ᱦᱤᱡᱩᱜ-ᱟ
ᱡᱩᱱ ᱫᱤᱱ ᱵᱚᱸᱜᱟ ᱦᱩᱭᱩᱜᱼᱟ ᱛᱩᱱᱫᱤᱱ ᱜᱮ ᱮᱱᱮᱡ ᱥᱮᱨᱮᱧ ᱠᱚᱫᱚ
ᱦᱳᱭ ᱦᱳᱭ ᱦᱳᱭ ᱟᱫᱚ ᱵᱟᱦᱟ ᱨᱮ ᱦᱮᱸ ᱩᱱᱟᱹᱜ ᱡᱟᱠ ᱡᱚᱢᱚᱠ ᱫᱚ ᱵᱟᱝ ᱦᱩᱭᱩᱜ ᱛᱟᱞᱮᱭᱟ ᱡᱮᱢᱚᱱ ᱢᱟᱜ ᱢᱚᱬᱮ ᱨᱮᱫᱚ ᱢᱟᱜ ᱢᱚᱬᱮ ᱨᱮᱫᱚ ᱯᱩᱨᱩᱞᱮ ᱯᱮᱫᱤᱱ ᱜᱮ ᱯᱩᱨᱟᱹ ᱥᱮᱛᱟᱜ ᱟᱹᱭᱩᱵ ᱠᱷᱚᱱᱟᱜ ᱥᱮᱛᱟᱜᱟᱞᱮ ᱢᱟᱱᱮ ᱾ ᱟᱨ ᱢᱟᱱᱮ ᱚᱱᱠᱟ ᱜᱮ ᱟᱨᱠᱤ ᱯᱮᱫᱤᱱ ᱫᱚ ᱯᱩᱨᱟᱹ ᱚᱱᱠᱟ ᱞᱮᱛᱟᱲ ᱠᱚᱜᱼᱟ ᱟᱨᱠᱤ ᱟᱫᱚ ᱵᱟᱦᱟ ᱨᱮᱫᱚ ᱚᱱᱠᱟ ᱫᱚ ᱵᱟᱝ ᱦᱩᱭᱩᱜ ᱛᱟᱞᱮᱭᱟ ᱵᱟᱦᱟ ᱫᱚ ᱱᱚᱜᱚᱭ ᱟᱫᱚ ᱥᱟᱨᱫᱤᱱ ᱦᱤᱞᱳᱜ ᱱᱟᱭᱠᱮ ᱠᱚ ᱟᱹᱜᱩ ᱠᱮᱫᱮᱭᱟ ᱱᱟᱭᱠᱮ ᱟᱹᱜᱩ ᱠᱟᱛᱮᱜ ᱯᱩᱡᱟᱹ ᱵᱟᱲᱟ ᱠᱟᱛᱮᱜ ᱛᱟᱨᱯᱚᱨᱮ ᱚᱸᱰᱮ ᱥᱚᱲᱮ ᱠᱚ ᱟᱹᱥᱤᱱᱟ ᱾ ᱛᱟᱯᱚᱨᱮ ᱚᱱᱟ ᱢᱟᱡᱟᱱ ᱧᱚᱜ ᱟᱨᱠᱤ ᱛᱟᱯᱚᱨᱮ ᱥᱚᱲᱮ ᱠᱚ ᱡᱚᱢ ᱠᱚ ᱥᱟᱱᱟᱢ ᱦᱚᱲ ᱚᱸᱰᱮ ᱡᱟᱦᱮᱨ ᱠᱚ ᱪᱟᱞᱟᱜᱼᱟ ᱾ ᱡᱟᱦᱟᱸᱭ ᱪᱟᱞᱟᱣ ᱠᱟᱛᱮᱜ ᱥᱚᱲᱮ ᱠᱚ ᱡᱚᱢᱟ ᱥᱟᱱᱟᱢ ᱦᱚᱲ ᱛᱟᱯᱚᱨᱮ ᱛᱟᱯᱚᱨᱮ ᱟᱫᱚ ᱱᱟᱭᱠᱮᱟᱫᱚ ᱤᱫᱤ ᱞᱟᱹᱜᱤᱫ ᱮ ᱠᱚ ᱥᱟᱯᱲᱟᱜ ᱟᱠᱚ ᱱᱟᱭ ᱠᱚ ᱤᱫᱤᱭᱭᱟ ᱦᱮᱸ ᱱᱟᱭᱠᱮ ᱚᱲᱟᱜ ᱛᱟᱯᱚᱨᱮ ᱚᱱᱠᱟ ᱡᱟᱸᱜᱟ ᱟᱹᱨᱩᱵᱟ‌. ᱨᱩᱵ ᱛᱮᱠᱚ ᱤᱫᱤᱭᱭᱟ ᱛᱟᱯᱚᱨᱮ ᱦᱳᱭ ᱦᱳᱭ ᱡᱟᱜᱟ ᱟᱨᱩᱜ ᱟᱨᱩᱜ ᱛᱮ ᱟᱨ ᱛᱟᱯᱚᱨᱮ ᱪᱟᱞᱟᱣ ᱠᱟᱛᱮᱜ ᱠᱤᱪᱷᱩ ᱵᱚᱸᱜᱟᱠᱚ ᱠᱚ ᱠᱩᱞᱤ ᱵᱟᱲᱟ ᱠᱚᱣᱟ ᱠᱚ ᱡᱮ ᱪᱮᱫ ᱪᱮᱫ ᱞᱮᱠᱟ ᱦᱩᱭ ᱠᱟᱱᱟ ᱵᱚᱸᱜᱟ ᱵᱩᱨᱩ ᱪᱮᱫ ᱞᱮᱠᱟᱞᱮ ᱠᱚᱨᱟᱣ ᱟᱠᱟᱫᱟ ᱾ ᱦᱳᱭ ᱟᱫᱚ ᱚᱱᱟᱜᱮ ᱧᱮᱞ ᱵᱟᱲᱟ ᱠᱟᱛᱮ ᱟᱫᱚ ᱵᱚᱸᱜᱟ ᱵᱩᱨᱩ ᱦᱚᱸᱠᱚ ᱞᱟᱹᱭᱟ ᱛᱟᱯᱚᱨᱮ ᱟᱫᱚ ᱠᱚ ᱥᱤᱢᱟᱹᱱ ᱠᱚᱣᱟ᱾ ᱛᱟᱯᱚᱨᱮᱯ
ᱛᱟᱯᱚᱨᱮ ᱟᱫᱚ ᱮᱱᱮᱡ ᱮᱱᱮᱡ ᱠᱚ ᱦᱩᱭᱩᱜ ᱜᱮᱭᱟ ᱟᱨᱠᱤ ᱾ ᱮᱱᱮᱪᱮᱫ ᱜᱮᱭᱟ ᱠᱚ
ᱦᱮᱸ
ᱦᱳᱭ ᱟᱫᱚ ᱛᱟᱯᱚᱨᱮᱨ ᱫᱤᱱ ᱤᱭᱟᱹ ᱦᱤᱞᱳᱜ ᱡᱟᱞᱮ ᱢᱟᱦᱟ ᱦᱤᱞᱳᱜ ᱡᱟᱞᱮ ᱢᱟᱦᱟ ᱦᱤᱞᱳᱜ ᱦᱚᱸ ᱟᱫᱚ ᱚᱱᱠᱟᱟᱜᱮ ᱢᱟᱱᱮ ᱚᱱᱠᱟ ᱜᱚᱴᱟ ᱠᱩᱞᱤ ᱠᱩᱞᱤᱛᱮ ᱟᱨᱠᱤ ᱚᱱᱠᱟ ᱮᱱᱮᱡ ᱮᱱᱮᱪᱤᱫᱤᱭᱟᱞᱮ ᱮᱱᱮᱡ ᱟᱬᱜᱚ ᱢᱟᱱᱮ ᱚᱱᱠᱟ ᱟᱨ
ᱟᱨ ᱫᱟᱜ ᱫᱩᱞ ᱠᱚ ᱢᱮᱱᱟᱜ ᱜᱮᱭᱟ ᱛᱚ ᱟᱵᱚᱣᱟᱜ ᱫᱚ ᱫᱟᱜ ᱫᱩᱞ ᱜᱮ ᱢᱮᱱᱟᱜ ᱛᱟᱵᱚᱱᱟ ᱛᱚ ᱾
ᱦᱸᱮ ᱫᱟᱜ ᱫᱩᱞ ᱜᱮ ᱨᱚᱝ ᱨᱚᱝ ᱠᱚᱫᱚ ᱵᱟᱝ ᱪᱟᱹᱞᱩᱜᱼᱟ ᱾
ᱦᱳᱭ ᱟᱵᱚᱣᱟᱜ ᱫᱚ ᱨᱚᱝ ᱠᱚᱫᱚ ᱵᱟᱝ ᱪᱟᱹᱞᱩᱜ ᱜᱮᱭᱟ ᱛᱟᱞᱦᱮ ᱫᱟᱜ ᱫᱩᱞ ᱜᱮᱛᱟᱵᱚᱱ ᱟᱵᱚᱣᱟᱜ ᱫᱚ ᱦᱳᱭᱛᱚ ᱢᱟᱱᱮ ᱴᱟᱭᱤᱢ ᱠᱟ ᱦᱩᱭ ᱦᱮᱡ ᱱᱟ ᱛᱟᱞᱦᱮ ᱴᱷᱤᱠ ᱜᱮᱭᱟ ᱛᱟᱞᱦᱮ ᱱᱚᱝᱠᱟ ᱜᱮ ᱱᱤᱭᱟᱹ ᱜᱷᱟᱹᱲᱤᱡ ᱫᱚ ᱨᱚᱯᱚᱴ ᱦᱩᱭᱩᱜᱼᱟ᱾
ᱴᱷᱤᱠ ᱜᱮᱭᱟ